ᱦᱮᱸ ᱜᱚᱝᱠᱮ ᱨᱚᱲ ᱟᱸᱡᱚᱢᱚᱜ ᱠᱟᱱᱟ
ᱦᱮᱸ ᱜᱚᱝᱠᱮ ᱨᱚᱲ ᱟᱸᱡᱚᱢᱚᱜ ᱠᱟᱱᱟ
ᱦᱮᱸ ᱡᱚᱦᱟᱨ ᱜᱮ ᱜᱚᱢᱠᱮ
ᱟᱵᱤᱱ ᱵᱤᱱ ᱟᱸᱡᱚᱢ ᱮᱫᱟ
ᱦᱮᱸᱟᱹᱞᱤᱧ ᱨᱚᱲ ᱞᱤᱧ ᱟᱸᱡᱚᱢ ᱮᱫᱟ
ᱟᱹᱵᱤᱱ ᱵᱤᱱ ᱟᱸᱡᱚᱢ ᱮᱫᱟ ᱨᱚᱲ
ᱦᱮᱞᱳ
ᱦᱮᱞᱳ
ᱦᱮᱸ ᱟᱸᱡᱚᱢ ᱫᱟᱞᱤᱧ ᱞᱟᱹᱭ ᱵᱤᱱ
ᱱᱟᱯᱟᱭ ᱱᱟᱯᱟᱭ ᱵᱟᱲᱟ ᱜᱮᱭᱟᱵᱤᱱ ᱛᱳ
ᱦᱮᱸ ᱟᱹᱞᱤᱧ ᱫᱚ ᱱᱟᱯᱟᱭ ᱜᱮᱭᱟᱞᱤᱧ ᱟᱹᱵᱤᱱ ᱜᱮ ᱪᱮᱫ ᱞᱮᱠᱟ
ᱚ ᱟᱪᱪᱷᱟ ᱟᱪᱪᱷᱟ ᱟᱨ ᱪᱮᱫ ᱠᱚ ᱪᱤᱠᱟᱹ ᱦᱩᱭᱩᱜ ᱠᱟᱱᱟ ᱱᱤᱛᱚᱜ ᱫᱚ
ᱱᱚᱜᱼᱚᱭ ᱫᱩᱲᱩᱵ ᱟᱠᱟᱱᱟᱞᱤᱧ
ᱟᱨ ᱚᱱ ᱟᱨ ᱱᱚᱜᱼᱚᱭ ᱫᱟᱜ ᱫᱟᱭ ᱱᱚᱛᱮ ᱟᱞᱮᱥᱮᱫ ᱯᱨᱚᱪᱩᱨ ᱟᱫᱚ ᱨᱩᱢ ᱨᱮᱜᱮ ᱢᱮᱱᱟᱜ ᱞᱤᱧᱟ ᱱᱤᱛᱚᱜ ᱫᱚ ᱵᱟᱞᱤᱧ ᱚᱰᱚᱜ ᱫᱟᱲᱮᱭᱟᱜᱼᱟ ᱚᱱᱮ ᱠᱟᱥᱮᱜ ᱦᱚᱸ
ᱚᱱᱟ ᱯᱷᱳᱱ ᱟᱵᱮᱱᱟᱜ ᱥᱟᱭᱞᱮᱱ ᱵᱮᱱ ᱚᱱᱟ ᱦᱚᱸ ᱦᱚᱸ ᱵᱟᱝ ᱟᱸᱡᱚᱢᱚᱜ ᱠᱟᱱᱟ ᱚᱱᱟ ᱠᱤᱱᱛᱩ ᱚᱱᱟ ᱠᱤᱱᱛᱩ ᱥᱤᱥᱴᱮᱢ ᱨᱮ ᱯᱚᱵᱞᱮᱢᱮ ᱦᱟᱛᱟᱣᱟᱭ᱾ ᱡᱚᱠᱷᱚᱱ ᱵᱮᱱ ᱡᱚᱠᱷᱚᱱ ᱵᱮᱱ ᱠᱟᱛᱷᱟᱜᱼᱟ ᱩᱱ ᱥᱚᱢᱚᱭ ᱫᱚ ᱯᱷᱳᱱ ᱥᱟᱭᱞᱮᱱ ᱨᱮ ᱫᱚᱦᱚᱭ ᱵᱮᱱ᱾
ᱚᱸ ᱱᱤᱛᱚᱜ ᱱᱤᱛᱳᱜ ᱴᱷᱤᱠ ᱜᱮᱭᱟ?
ᱦᱮᱸ ᱱᱤᱛᱚᱜ ᱴᱷᱤᱠ ᱜᱮᱭᱟ᱾
ᱦᱮᱸᱟ ᱯᱷᱚ ᱠᱚᱞ ᱵᱚᱞᱚᱱ ᱠᱟᱱ ᱛᱟᱦᱮᱸ ᱟ ᱢᱤᱫᱴᱟᱝ᱾
ᱦᱮᱸ ᱚᱱᱟ ᱫᱚ ᱴᱷᱤᱠᱟᱹᱱ ᱜᱮᱭᱟ ᱠᱟᱨᱚᱸ ᱚᱱᱟ ᱥᱤᱥᱴᱮᱢ ᱨᱮ ᱯᱚᱵᱞᱮᱢ ᱟᱹᱜᱩᱭᱟᱭ᱾
ᱟᱪᱪᱷᱟ ᱪᱷᱟ ᱪᱷᱟ᱾ ᱟᱨ ᱠᱟᱹᱡ ᱡᱳᱨ ᱧᱚᱜ ᱨᱚᱲ ᱵᱤᱱ ᱥᱮ ᱟᱹᱰᱤ ᱠᱟᱹᱡ ᱥᱞᱳ ᱧᱚᱜ ᱟᱸᱡᱚᱢᱚᱜ ᱠᱟᱱ ᱛᱟᱵᱮᱱᱟ᱾
ᱦᱮᱸ ᱞᱟᱹᱭ ᱫᱟᱞᱤᱧ ᱱᱤᱛᱚᱜ ᱴᱷᱤᱠ ᱜᱮᱭᱟ ᱛᱚ?
ᱟᱦᱮᱸ ᱱᱤᱛᱚᱜ ᱴᱷᱤᱠ ᱜᱮᱭᱟ᱾ ᱩᱸ
ᱛᱟᱦᱞᱮ ᱪᱮᱜ ᱵᱤᱱ ᱪᱤᱠᱟᱹᱭᱫᱟ ᱟᱵᱮᱸ?
ᱦᱚᱸᱜᱼᱚᱭ ᱨᱩᱢ ᱥᱮᱜ ᱨᱮᱜᱮ ᱢᱮᱱᱟᱜ ᱞᱤᱧᱟᱹ ᱱᱤᱛᱚᱜ ᱫᱚ᱾
ᱚ
ᱮᱸ ᱵᱟᱹᱞᱤᱧ ᱩᱰᱩᱠ ᱫᱟᱲᱮᱭ ᱠᱟᱫᱟ ᱟᱹᱨᱠᱤ ᱚᱱᱟ ᱫᱟᱜ ᱫᱟᱭ ᱯᱚᱪᱩ ᱱᱚᱛᱮ᱾
ᱚ
ᱚᱱᱛᱮ ᱵᱟᱭ ᱫᱟᱜ ᱫᱟᱭ ᱟᱯᱮ ᱚᱱᱛᱮ?
ᱟᱨ ᱱᱤᱱ ᱛᱮᱫᱚ ᱫᱟᱜᱮᱜ ᱜᱮᱭᱟᱭ ᱥᱮᱛᱟᱜ ᱠᱷᱚᱱ ᱜᱮ ᱢᱤᱫ ᱫᱚᱢ ᱠᱟᱛᱮᱜ ᱦᱤᱡᱩᱜ ᱠᱟᱱᱟ᱾
ᱦᱳᱭ ᱱᱚᱛᱮ ᱡᱷᱤᱯᱤᱨ ᱡᱷᱤᱯᱤᱨ ᱮᱢᱚᱱᱮ ᱟᱨᱟᱢᱵᱚᱣ ᱠᱟᱫᱟᱭ
ᱦᱩᱸ
ᱡᱟᱨ ᱡᱚᱱᱱᱚ ᱫᱚ ᱩᱰᱚᱜ ᱵᱟᱝ ᱜᱟᱱᱚᱜ ᱠᱟᱱᱟ ᱚᱠᱟ ᱥᱮᱜ ᱦᱚᱸ᱾
ᱥᱮᱛᱟᱜ ᱠᱷᱚᱱᱜᱮ ᱫᱟᱜ ᱥᱮᱼᱥᱮᱛᱟᱜ ᱠᱷᱚᱱ ᱜᱮ ᱫᱟᱜ ᱮᱟᱭ ᱥᱮ ᱱᱤᱛᱚᱜ ᱜᱮ ᱫᱟᱜ ᱮᱟᱭ?
ᱦᱚᱸ ᱥᱮᱛᱟᱜ ᱠᱷᱚᱱ ᱜᱮ ᱫᱟᱜ ᱮᱟᱭ᱾ ᱟᱨ ᱥᱮᱛᱟᱜ ᱠᱷᱚᱱ ᱱᱤᱛᱚᱜ ᱱᱤᱢᱱᱚ ᱪᱟᱯ ᱞᱮᱠᱟᱭ ᱟᱨᱟᱢᱵᱚ ᱠᱟᱫᱟᱭ᱾
ᱦᱩᱸ
ᱦᱩᱸ ᱟᱫᱚ
ᱛᱟᱦᱞᱮ ᱟᱯᱷᱚᱨ ᱠᱚᱫᱚ ᱜᱤᱰᱤ ᱦᱩᱭ ᱠᱟᱱᱟ ᱥᱮ ᱵᱟᱝᱼᱟ?
ᱩᱸ ᱜᱤᱲᱤ ᱦᱳᱭ ᱠᱟᱱᱟ᱾
ᱚ
ᱚᱸ ᱠᱤᱪᱷᱩ ᱫᱚ ᱵᱟᱝ ᱜᱤᱲᱤ ᱦᱩᱭ ᱫᱟᱲᱮᱭᱟᱫᱟ ᱚᱱᱟ ᱤᱭᱟᱹ ᱠᱷᱟᱹᱛᱤᱨ ᱟᱨᱠᱤ ᱚᱱᱮ ᱵᱚᱨᱥᱟ ᱨᱮ ᱫᱟᱜ ᱠᱮᱫᱟᱭ ᱛᱚ ᱱᱚᱛᱮ ᱫᱚᱠᱚ ᱟᱪᱷᱲᱟᱭᱟ ᱟᱨ
ᱦᱩᱸ ᱦᱩᱸ ᱦᱩᱸ
ᱟᱪᱷᱟᱲᱟ ᱨᱮ ᱚᱱᱟ ᱫᱟᱜ ᱤᱫᱤ ᱠᱮᱫᱟᱭ ᱟᱫᱚ ᱚᱝᱠᱟ ᱵᱟᱝ ᱦᱚᱸᱜ ᱜᱤᱲᱤ ᱫᱟᱲᱮᱭᱟᱫᱟ ᱡᱷᱚᱛᱚᱨᱮ ᱛᱟᱦᱮᱱ ᱜᱮ ᱵᱚᱛᱚᱨ ᱵᱟᱝ ᱧᱟᱢ ᱞᱮᱱᱟ ᱟᱨᱠᱤ᱾
ᱦᱩᱸ ᱦᱩᱸ
ᱦᱩᱸ ᱟᱨ ᱟᱯᱮ ᱟᱯᱮ ᱚᱱᱛᱮ ᱫᱚ?
ᱟᱞᱮ ᱚᱱᱛᱮ ᱫᱚ ᱵᱚᱛᱚᱨ ᱜᱮ ᱜᱤᱰᱤ ᱦᱩᱭ ᱠᱟᱱᱟ᱾
ᱦᱟᱨᱟ ᱜᱚᱜ ᱠᱟᱱᱟ ᱱᱤᱛᱚᱜ ᱫᱚ?
ᱦᱩᱸ ᱚᱫᱫᱷᱮᱠ ᱦᱚᱲᱟᱜ ᱫᱚ ᱦᱟᱨᱟᱣ ᱠᱟᱱᱟ ᱫᱟᱜ ᱠᱚ ᱞᱟᱜᱟᱣ ᱵᱟ ᱞᱮᱱ ᱠᱷᱟᱡ ᱨᱚᱦᱚᱭ ᱫᱚ ᱜᱟᱱᱚᱜᱼᱟ᱾
ᱦᱩᱸ ᱟᱫᱚ ᱚᱱ ᱯᱮ ᱚᱱᱛᱮ ᱫᱚ ᱤᱭᱟᱹ ᱛᱤᱱ ᱵᱟᱨ ᱵᱚᱥ ᱤᱭᱟᱹ ᱵᱚᱪᱚᱨ ᱨᱮ ᱛᱤᱱ ᱵᱟᱨ ᱤᱭᱟᱹ ᱫᱚ ᱨᱚᱦᱚᱭ ᱫᱚ?
ᱢᱤᱫ ᱫᱷᱟᱣ ᱜᱮ ᱨᱚᱦᱚᱭ ᱦᱩᱸ ᱵᱚᱨᱥᱟ ᱨᱮᱜᱮ᱾
ᱫᱷᱚᱨᱚᱱ ᱫᱚ ᱢᱟᱱᱮ ᱮᱴᱟᱜ ᱠᱚ ᱚᱱᱮ ᱛᱩᱲᱤ ᱠᱚ ᱠᱷᱚᱥᱞᱟ ᱠᱚ ᱥᱮ?
ᱦᱩᱸ ᱫᱷᱚᱨᱚᱱ ᱫᱚ ᱛᱩᱲᱤ, ᱠᱷᱚᱥᱞᱟ ᱠᱚᱜᱮ᱾
ᱦᱳᱲᱳ ᱫᱚ ᱵᱟᱝ ᱜᱮ ᱦᱳᱭᱳᱜ ᱜᱮᱭᱟ?
ᱵᱟᱝ ᱦᱩᱲᱩ ᱫᱚ ᱟᱫᱚ ᱫᱟᱜ ᱚᱱᱠᱟ ᱵᱟᱝ ᱧᱟᱢᱚᱜ ᱜᱮᱭᱟ ᱟᱨ ᱢᱤᱱᱤ ᱠᱚ ᱦᱚᱸ ᱵᱟᱹᱱᱩᱜ ᱟᱠᱟᱫᱟ᱾
ᱟᱪᱪᱷᱟ ᱟᱪᱪᱷᱟ ᱟᱪᱪᱷᱟ, ᱠᱮᱱᱮᱞ ᱫᱟᱜ ᱦᱚᱸ ᱵᱟᱝ ᱪᱟᱞᱟᱜ ᱜᱮᱭᱟ?
ᱛᱚ ᱠᱮᱱᱮᱞ ᱫᱟᱜ ᱦᱚᱸ ᱵᱟᱝ ᱧᱟᱢᱚᱜ ᱜᱮᱭᱟ, ᱟᱯᱮ ᱚᱱᱛᱮ ᱫᱚ?
ᱟᱞᱮ ᱴᱷᱮᱱ ᱫᱚ ᱵᱟᱨ ᱫᱷᱟᱣ ᱜᱮ ᱦᱳᱭᱳᱜᱼᱟ, ᱚᱸᱰᱮ ᱦᱳᱭ ᱫᱷᱚᱨᱚᱱ ᱨᱮ ᱠᱮᱱᱮᱞ ᱫᱟᱜ ᱫᱚ ᱫᱷᱚᱨᱚᱱ ᱨᱮᱫᱚ ᱵᱟᱝ ᱵᱚᱨᱥᱟ ᱨᱮ ᱠᱮᱱᱮᱞ ᱫᱟᱜ ᱠᱚ ᱟᱲᱟᱜ ᱜᱮᱭᱟ᱾ ᱟᱫᱚ ᱫᱷᱚᱨᱚᱱ ᱨᱮᱫᱚ ᱚᱱᱮ ᱤᱭᱟᱹ ᱢᱤᱱᱤ ᱫᱟᱜ ᱛᱮᱜᱮ᱾
ᱚ ᱢᱤᱱᱤ ᱫᱟᱜ ᱛᱮᱜᱮ᱾
ᱦᱳᱭ ᱥᱟᱵᱽᱢᱟᱨᱥᱟᱞ ᱠᱚ ᱦᱚᱸ ᱢᱮᱱᱟᱜᱼᱟ ᱢᱟᱴᱷ ᱠᱚᱨᱮ᱾
ᱦᱩᱸ᱾
ᱟᱫᱚ ᱚᱱᱟ ᱛᱮᱜᱮ ᱪᱟᱥᱵᱟᱥ ᱠᱚᱫᱚ ᱦᱳᱭᱳᱜ ᱜᱮᱭᱟ᱾ ᱟᱨ ᱜᱷᱩᱴᱩ ᱥᱮᱫ ᱠᱚᱫᱚ ᱞᱮ ᱤᱭᱟᱹᱭᱟ ᱚᱱᱟ ᱫᱚ ᱠᱚᱥᱞᱟ ᱠᱚ᱾
ᱚᱸ᱾
ᱠᱷᱚᱥᱞᱟ ᱠᱚ ᱛᱩᱲᱤ ᱠᱚ ᱩᱱ ᱥᱚᱢᱚᱭ ᱟᱨ ᱫᱷᱚᱨᱚᱱ ᱨᱮ ᱟᱨ ᱟᱨ ᱛᱟᱦᱞᱮ ᱟᱞᱩ ᱫᱚ ᱟᱯᱮ ᱥᱮᱫ ᱫᱚ ᱵᱟᱝ ᱜᱮ ᱦᱳᱭᱳᱜ ᱜᱮᱭᱟ ᱛᱟᱦᱞᱮ?
ᱟᱹᱞᱩ ᱫᱚ ᱦᱩᱭᱩᱜ ᱜᱮᱭᱟ, ᱚᱱᱟ ᱠᱚᱜᱮ ᱛᱚ ᱦᱩᱭᱩᱜᱼᱟ ᱟᱹᱞᱩ, ᱛᱩᱲᱤ, ᱠᱷᱚᱥᱞᱟ᱾ ᱢᱟᱱᱮ ᱦᱩᱲᱩ ᱫᱚ ᱵᱟᱝ ᱦᱩᱭᱩᱜ
ᱚᱸᱻ᱾
ᱟᱫᱚ ᱞᱟᱹᱴᱷᱩ ᱞᱟᱹᱴᱷᱩ ᱞᱟᱹᱴᱷᱩ ᱞᱟᱹᱴᱷᱩ ᱯᱩᱠᱷᱨᱤ ᱠᱚ ᱢᱮᱱᱟᱜ ᱟᱠᱟᱫᱟ, ᱚᱸᱰᱮ ᱠᱷᱚᱱ ᱜᱮ ᱫᱟᱜ ᱠᱚᱫᱚ᱾ ᱱᱮᱜᱼᱮ ᱱᱤᱭᱟᱹ ᱟᱹᱞᱩ, ᱛᱩᱲᱤ ᱠᱚ᱾
ᱦᱮᱸ᱾
ᱚᱱᱟ ᱜᱮ ᱛᱟᱦᱞᱮ ᱵᱚᱨᱥᱟ ᱞᱟᱜᱟᱣ ᱛᱮ ᱮᱠᱷᱚᱱᱳ ᱛᱤᱱ ᱫᱤᱱ ᱮᱠᱷᱚᱱ ᱟᱨ?
ᱵᱚᱨᱥᱟ ᱞᱟᱜᱟᱣ ᱛᱮᱫᱚ ᱟᱫᱚ ᱪᱟᱥ ᱢᱟᱱᱮ ᱫᱟᱜ ᱮ ᱡᱟᱹᱯᱩᱫ ᱞᱮᱠᱷᱟᱡ ᱫᱚ ᱫᱟᱜ ᱡᱟᱹᱯᱩᱫ ᱠᱚ ᱦᱩᱭ ᱞᱮᱱᱠᱷᱟᱡ ᱫᱚ ᱟᱞᱮ ᱥᱮᱫ ᱫᱚ ᱨᱚᱦᱚᱭ ᱫᱚ
ᱟᱸᱦ ᱟᱪ ᱟᱪᱪᱷᱟ ᱟᱪᱪᱷᱟ ᱫᱟᱜ ᱵᱟᱝ ᱠᱷᱟᱹᱛᱤᱨ ᱜᱮ ᱮᱠᱷᱚᱱᱳ ᱵᱟᱝ ᱦᱳᱭᱳᱜ ᱠᱟᱱᱟ ᱛᱚᱞᱟ ᱠᱚᱫᱚ ᱥᱟᱹᱛ ᱟᱠᱟᱱ ᱜᱮᱭᱟ?
ᱛᱚᱞᱟ ᱠᱚᱫᱚ ᱚᱫᱫᱷᱮᱠ ᱦᱚᱲᱟᱜ ᱫᱚ ᱥᱟᱹᱛ ᱟᱠᱟᱱ ᱜᱮᱭᱟ ᱟᱨ ᱮᱢᱱᱤ ᱛᱮ ᱦᱚᱲ ᱱᱤᱛᱚᱜ ᱠᱷᱮᱛ ᱠᱚᱠᱚ ᱥᱤᱭᱮᱜᱼᱟ, ᱡᱟᱦᱟᱸᱭ ᱠᱚᱣᱟᱜ ᱫᱟᱜ ᱚᱨᱫᱷᱮᱠ ᱠᱚ ᱞᱟᱜᱟᱣ ᱟᱠᱟᱱ ᱜᱮᱭᱟ᱾
ᱦᱚᱸ ᱦᱚᱸ ᱦᱚ ᱾ ᱟᱞᱮ ᱫᱚ ᱦᱟᱯᱮ ᱛᱚᱞᱟ ᱠᱚᱜᱮ ᱮᱠᱷᱚᱱᱚ ᱠᱟᱹᱴᱤᱡ ᱜᱮ ᱛᱟᱞᱮᱭᱟ ᱮᱠᱷᱚᱱᱚ᱾ ᱮᱠᱷᱚᱱᱚ ᱯᱨᱟᱭ ᱢᱤᱫ ᱢᱟᱥ ᱜᱟᱱ, ᱡᱩᱫᱤ ᱫᱟᱜᱽ ᱨᱮᱦᱚᱸᱭ ᱮ ᱦᱚᱭᱛᱚ ᱢᱤᱫ ᱪᱟᱥ ᱠᱟᱛᱮ ᱫᱚ ᱥᱤ ᱠᱟᱛᱮ ᱠᱚ ᱫᱚᱦᱚ ᱠᱟᱜᱼᱟ ᱯᱚᱸᱪᱟᱱ ᱟᱠᱚ᱾
ᱦᱩᱸ᱾
ᱦᱮᱸ ᱛᱟᱦᱚᱞᱮ ᱨᱚᱦᱚᱭ ᱫᱚ ᱦᱟᱸᱜ ᱠᱷᱟᱱ ᱢᱤᱫ ᱢᱟᱥ ᱜᱟᱱ ᱰᱮᱨᱤᱜ ᱜᱮᱭᱟ ᱱᱟᱜ ᱠᱷᱟᱡ᱾ ᱛᱚᱞᱟ ᱜᱮ ᱦᱩᱰᱤᱧ ᱜᱮᱭᱟ ᱟᱨᱠᱤ᱾
ᱦᱮᱸᱛᱚ ᱟᱴᱷᱟᱲ ᱟᱥᱟᱲ ᱨᱮᱭᱟᱜ ᱩᱱᱤᱥ ᱜᱟᱱ ᱦᱩᱭ ᱦᱤᱡᱩᱜ ᱠᱟᱱᱟ᱾
ᱦᱚᱸᱻ ᱚᱱᱟ ᱫᱚ ᱟᱥᱟᱲ ᱢᱩᱪᱟᱹᱫ ᱥᱮᱫ ᱫᱚ ᱟᱨᱟᱢᱵᱚᱭᱟ ᱟᱨᱠᱤ᱾
ᱦᱩᱸ᱾
ᱮᱫ ᱚᱠᱚᱭ ᱠᱚᱫᱚ ᱠᱚ ᱢᱮᱱᱟ ᱢᱮᱫ ᱢᱮᱫᱴᱟᱝ ᱵᱟᱨᱭᱟ ᱡᱟᱦᱟᱸᱭ ᱠᱚ ᱪᱟᱹᱥᱤ ᱠᱚᱠᱚ ᱞᱚᱜᱚᱱ ᱧᱚᱜ ᱜᱮᱭᱟ, ᱩᱱᱠᱩ ᱜᱮᱠᱚ ᱤᱭᱟᱹᱭᱟᱠᱚ ᱟᱥᱟᱲ ᱨᱮᱱᱟᱜ ᱢᱩᱪᱟᱹᱫ ᱛᱮ ᱵᱟᱠᱷᱟᱱ ᱫᱚ ᱟᱨᱦᱚᱸ ᱞᱮᱴᱚᱜᱼᱟ᱾
ᱪᱮᱫ ᱠᱚ ᱦᱩᱲᱩ ᱚᱱᱛᱮ ᱪᱟᱥ ᱦᱩᱭᱩᱜ ᱜᱮᱭᱟ?
ᱟᱞᱮ ᱦᱚᱸ ᱛᱚ ᱚᱱ ᱥᱚᱨᱱᱟ ᱛᱟᱯᱚᱨᱮ ᱫᱤᱵᱤ ᱮᱜᱟᱨ
ᱦᱩᱸ ᱾
ᱦᱮᱸ ᱚᱱᱟ ᱠᱚᱜᱮ ᱵᱤᱥᱤ ᱫᱚ ᱨᱚᱦᱚᱭᱟ ᱟᱨᱠᱤ ᱾
ᱚᱱᱟ ᱵᱟᱹᱭᱦᱟᱹᱲ ᱠᱚᱫᱚ ᱵᱟᱹᱱᱩᱜ ᱠᱟᱫᱟ?
ᱵᱟᱹᱭᱦᱟᱹᱲ ᱠᱚ ᱢᱮᱱᱟᱜᱼᱟ, ᱵᱟᱹᱭᱦᱟᱹᱲ ᱢᱮᱱᱟᱜᱼᱟ ᱵᱟᱹᱫᱽ ᱢᱮᱱᱟᱜᱼᱟ ᱛᱟᱯᱚᱨᱮ ᱜᱟᱰᱟ ᱠᱚ ᱢᱮᱱᱟᱜ ᱜᱮᱭᱟ ᱾
ᱦᱩᱸ ᱾
ᱵᱟᱹᱭᱦᱟᱹᱲ ᱠᱚᱨᱮ ᱫᱚ ᱪᱮᱫ ᱨᱚᱦᱚᱭ ᱦᱩᱭᱩᱜ
ᱵᱟᱹᱭᱦᱟᱹᱲ ᱠᱚ ᱦᱩᱲᱩ ᱜᱮ ᱟᱨ ᱪᱮᱫ ᱡᱷᱚᱞᱟ ᱡᱟᱭᱜᱟ ᱛᱚ
ᱦᱩᱸ
ᱚᱱᱟ ᱠᱚᱫᱚ ᱮᱴᱟᱜ ᱠᱤᱪᱷᱩ ᱫᱚ ᱵᱟᱝ ᱦᱩᱭᱩᱜ ᱠᱟᱱᱟ ᱛᱚ ᱾
ᱠᱟᱹᱴᱤᱡ ᱦᱩᱲᱩ ᱫᱚᱯᱮ ᱨᱚᱦᱚᱭ ᱜᱮᱭᱟ ᱥᱮ ᱵᱟᱝ?
ᱟᱨ
ᱠᱟᱹᱴᱤᱡ ᱦᱩᱲᱩ ᱠᱚ ᱦᱟᱞᱳ ᱾ ᱦᱟᱞᱳ ᱾
ᱛᱟᱦᱚᱞᱮ ᱚᱱᱛᱮ ᱫᱚ ᱤᱭᱟᱹ ᱠᱚ ᱥᱟᱱᱛᱟᱞᱤ ᱢᱤᱰᱤᱭᱟᱢ ᱤᱥᱠᱩᱞ ᱠᱚ ᱪᱟᱹᱞᱩ ᱜᱮᱭᱟ ᱥᱮ ᱵᱟᱝ ᱚᱱᱛᱮ?
ᱟᱞᱮ ᱱᱚᱛᱮ ᱫᱚ ᱱᱚᱜᱼᱚᱸᱭ ᱥᱩᱨ ᱨᱮᱫᱚ ᱵᱟᱹᱱᱩᱜ ᱠᱟᱫᱟ ᱾ ᱦᱳᱭ ᱮᱴᱟᱜ ᱴᱷᱮᱱ ᱫᱚ ᱢᱮᱱᱟᱜ ᱟᱠᱟᱫᱟ ᱪᱟᱹᱞᱩ ᱫᱚ ᱪᱟᱹᱞᱩ ᱜᱮᱭᱟ ᱾ ᱯᱟᱲᱦᱟᱣ ᱠᱚ ᱛᱤᱱᱟᱹᱜ ᱢᱮᱱᱟᱜ ᱟᱠᱟᱫ ᱜᱮᱭᱟ᱾
ᱟᱨ ᱤᱭᱟᱹ ᱚᱱᱟ ᱠᱳᱞᱮᱡᱽ ᱫᱚ,
ᱠᱳᱞᱮᱡᱽ ᱦᱚᱸ ᱥᱟᱺᱜᱤᱧ ᱜᱮᱭᱟ ᱵᱤᱥ ᱠᱤᱞᱳᱢᱤᱴᱟᱨ ᱾
ᱱᱚᱶᱟ ᱠᱟ. ᱴᱤᱡ ᱟᱹᱰᱤ ᱥᱟᱺᱜᱤᱧ ᱨᱮ ᱠᱳᱞᱮᱡᱽ ᱫᱚ ᱾
ᱦᱩᱸ
ᱦᱩᱸ ᱟᱨ ᱠᱳᱞᱮᱡᱽ ᱨᱮᱱᱟᱜ ᱧᱩᱛᱩᱢ ᱫᱚ ᱪᱮᱫ ᱠᱟᱱᱟ?
ᱠᱳᱞᱮᱡᱽ ᱨᱮᱭᱟᱜ ᱧᱩᱛᱩᱢ
ᱦᱩᱸ
ᱨᱟᱱᱤᱵᱟᱸᱱᱫᱷ,
ᱥᱟᱫᱷᱩᱨᱟᱢ ᱪᱟᱸᱫᱽ ᱢᱩᱨᱢᱩ ᱾
ᱵᱟ ᱨᱟᱱᱤᱵᱟᱸᱫᱷ ᱜᱚᱵᱷᱢᱮᱱᱴ ᱠᱳᱞᱮᱡᱽ ᱡᱷᱤᱞᱤᱢᱤᱞᱤ ᱠᱷᱚᱱ,
ᱚᱸᱰᱮ ᱥᱟᱱᱛᱟᱞᱤ ᱢᱮᱱᱟᱜ ᱜᱮᱭᱟ ᱵᱟᱝ?
ᱦᱮᱸ ᱚᱸᱰᱮ ᱥᱟᱱᱛᱟᱞᱤ ᱢᱮᱱᱟᱜ ᱟᱠᱟᱫᱟ ᱾
ᱦᱩᱸ ᱟᱞᱮ ᱚᱸᱰᱮ ᱦᱚᱸ ᱢᱤᱫᱴᱟᱝ ᱠᱳᱞᱮᱡᱽ ᱢᱮᱱᱟᱜᱼᱟ, ᱱᱚᱣᱟ ᱫᱚ ᱦᱩᱭᱩᱜ ᱠᱟᱱᱟ ᱜᱚᱣᱟᱞᱴᱳᱲ ᱠᱳᱞᱮᱡᱽ, ᱟᱡᱚᱢ ᱫᱟᱵᱮᱱ ᱚᱸᱰᱮ ᱢᱮᱱᱟᱜ ᱜᱮ ᱥᱟᱱᱛᱟᱞᱤ ᱛᱱᱟᱨᱥ ᱠᱚ ᱢᱮᱱᱟᱜ ᱜᱮ ᱚᱱᱴᱮ ᱚᱱᱴᱮ᱾
ᱛᱟᱦᱚᱞᱮ ᱚᱱᱛᱮ ᱪᱮᱫ ᱞᱮᱠᱟ ᱤᱭᱟᱹ ᱚᱱᱮ ᱪᱟᱦᱤᱫᱟ ᱪᱮᱫ ᱞᱮᱠᱟ ᱡᱮ ᱥᱟᱱᱛᱟᱞᱤ ᱢᱤᱰᱤᱭᱟᱢ ᱛᱮ ᱯᱟᱲᱦᱟᱣ ᱨᱮᱱᱟᱜ?
ᱵᱟᱝ ᱢᱮᱱᱟᱜ ᱫᱚ ᱢᱮᱱᱟᱜ ᱟᱠᱟᱫᱟ ᱾ ᱢᱮᱱᱟᱜ ᱟᱠᱟᱫᱟ ᱟᱨ ᱮᱢᱱᱤ ᱫᱤᱠᱩ ᱠᱚ ᱠᱚ ᱮᱰᱢᱤᱥᱚᱱᱚᱜ ᱜᱮᱭᱟ ᱾
ᱦᱩᱸ ᱟᱫᱚ ᱵᱷᱟᱜᱤ ᱵᱷᱟᱜᱤ ᱤᱥᱠᱩᱞ ᱠᱚᱨᱮ ᱡᱮ ᱢᱟᱪᱮᱛ ᱠᱚ ᱢᱮᱱᱟᱜ ᱠᱚᱣᱟ ᱩᱱᱠᱩ ᱠᱤ ᱢᱟᱱᱮ ᱥᱚᱨᱠᱟᱨᱤ ᱵᱷᱟᱵ ᱛᱮᱠᱚ ᱱᱤᱭᱳᱜ ᱠᱟᱜ ᱠᱚᱣᱟ ᱪᱮ
ᱩᱱᱠᱩ ᱫᱚ ᱥᱚᱨᱠᱟᱨᱤ ᱵᱷᱟᱵ ᱛᱮᱜᱮ᱾
ᱟᱨ ᱵᱮᱛᱚᱱ ᱠᱚ ᱧᱟᱢ ᱫᱟ?
ᱦᱮᱸ ᱤᱥᱠᱩᱞ ᱨᱮ ᱡᱩᱴᱤ ᱢᱮᱱᱟᱜ ᱠᱚᱣᱟ ᱩᱱᱠᱩ ᱫᱚ ᱥᱚᱨᱠᱟᱨᱤ ᱵᱷᱟᱵ ᱛᱮᱜᱮ᱾ ᱟᱨ ᱡᱟᱦᱟᱸᱭ ᱯᱨᱟᱭ-ᱢᱟᱨᱤ ᱤᱥᱠᱩᱞ ᱠᱚᱨᱮ ᱢᱮᱱᱟᱜ ᱠᱚᱣᱟ ᱩᱱᱠᱩ ᱫᱚ ᱯᱮᱨᱟ ᱴᱤᱪᱟᱨ ᱚᱠᱚᱭ ᱠᱚᱫᱚ
ᱟᱪᱪᱷᱟ, ᱟᱪᱪᱷᱟ, ᱟᱨ ᱟᱞᱮ ᱱᱚᱛᱮ ᱫᱚ ᱤᱭᱟᱹ ᱫᱚ ᱪᱮᱫ ᱠᱚᱨᱮ ᱫᱚ ᱜᱚᱝᱠᱮ ᱠᱚᱫᱚ ᱢᱮᱱᱟᱜ ᱠᱚᱜ ᱨᱮᱦᱚᱸ ᱠᱤᱱᱛᱩ ᱢᱟᱱᱮ ᱵᱟᱝ ᱠᱚ ᱵᱮᱛᱚᱱ ᱫᱚ ᱵᱟᱝᱠᱚ ᱮᱢᱟ ᱠᱚᱣᱟ ᱟᱨᱠᱤ᱾ ᱩᱱᱠᱩ ᱢᱟᱱᱮ ᱤᱭᱟᱹ ᱞᱮᱠᱟ ᱠᱚ ᱤᱭᱟᱹ ᱠᱟᱜ ᱠᱚᱣᱟ ᱟᱨᱠᱤ ᱱᱤᱭᱳᱜ ᱠᱟᱜ ᱠᱚᱣᱟ ᱠᱚ ᱚᱱᱟ ᱫᱚ ᱵᱷᱚᱞᱮᱱᱴᱤᱭᱟᱨ ᱞᱮᱠᱟ ᱟᱨᱠᱤ᱾ ᱡᱟᱦᱟᱸᱭ ᱦᱮᱰ ᱢᱟᱥᱴᱟᱨ ᱢᱮᱱᱟᱭᱟ ᱩᱱᱤ ᱜᱮ ᱪᱟᱹᱞᱩᱭᱟ ᱟᱨᱠᱤ᱾
ᱱᱚᱱ ᱛᱮ ᱡᱟᱦᱟᱸᱭ ᱠᱚ ᱢᱮᱱᱟᱜ ᱠᱚᱣᱟ ᱟᱞᱮ ᱥᱮᱫ ᱨᱮᱱ ᱱᱩᱠᱩ ᱫᱚ ᱦᱩᱭᱩᱜ ᱠᱟᱱᱟ ᱠᱚ ᱯᱮᱨᱟ ᱴᱤᱪᱟᱨ ᱦᱤᱥᱟᱹᱵ ᱛᱮᱠᱚ ᱠᱟᱹᱢᱤ ᱠᱟᱱᱟ ᱯᱚᱭᱥᱟ ᱠᱚ ᱠᱚ ᱧᱟᱢᱮᱫ ᱜᱮᱭᱟ᱾ ᱩᱱᱠᱩ ᱫᱚ ᱱᱩᱠᱩ ᱫᱚ ᱥᱟᱱᱛᱟᱞᱤ ᱥᱟᱱᱛᱟᱞᱤ ᱞᱟᱹᱜᱤᱫ ᱜᱮ ᱢᱮᱱᱟᱜ ᱟᱠᱟᱫ ᱠᱚᱣᱟ᱾ ᱠᱤᱱᱛᱩ ᱩᱱᱠᱩ ᱫᱚ ᱴᱷᱤᱠ ᱜᱮ ᱯᱚᱭᱥᱟ ᱠᱚᱫᱚ ᱠᱚ ᱧᱟᱢᱮᱫ
ᱦᱮᱸ ᱛᱟᱦᱚᱞᱮ ᱚᱱᱛᱮ ᱱᱟᱜ ᱯᱨᱚᱵᱷᱟᱵ ᱫᱚ ᱵᱷᱟᱜᱮ ᱜᱮᱭᱟ᱾ ᱥᱟᱱᱛᱟᱞᱤ ᱢᱤᱰᱤᱭᱟᱢ ᱨᱮᱱᱟᱜ ᱟᱞᱮ ᱱᱚᱛᱮ ᱯᱚᱭᱥᱟ ᱵᱟᱝ-ᱠᱚ ᱮᱢᱟ ᱠᱚᱣᱟ᱾ ᱮᱢᱱᱤ ᱯᱟᱲᱦᱟᱣ ᱠᱚᱢ ᱟᱨᱠᱤ ᱵᱷᱚᱞᱮᱱ-ᱴᱤᱭᱟᱨ ᱴᱤᱪᱟᱨ
ᱦᱩᱸ ᱟᱫᱚ ᱚᱱᱟ ᱯᱚᱭᱥᱟ ᱫᱚ ᱚᱠᱚᱭ ᱮᱢᱟᱭ ᱡᱟᱦᱟᱸᱭ ᱦᱮᱰ ᱴᱤᱪᱟᱨᱮ ᱛᱟᱦᱮᱱᱟ ᱩᱱᱤᱜᱮ? ᱦᱮᱞᱳ᱾ ᱦᱮᱞᱳ᱾ ᱦᱮᱞᱳ᱾ ᱦᱮᱞᱳ᱾ ᱦᱮᱞᱳ᱾ ᱦᱮᱞᱳ᱾